ᱨᱚᱲ ᱮᱢ ᱟᱸᱡᱚᱢᱮᱜᱼᱼ
ᱦᱮᱸ ᱨᱚᱲᱤᱧ ᱟᱸᱡᱚᱢᱮᱫ ᱛᱟᱢᱟ, ᱤᱧᱟᱹᱜ?
ᱦᱮᱸ ᱟᱢᱟᱜ ᱦᱚᱸ ᱦᱤᱡᱩᱜ ᱠᱟᱱᱟ᱾
ᱚ ᱟᱫᱚ ᱫᱚᱢᱮ ᱟᱣᱟᱡᱚᱜ ᱠᱟᱱᱟ? ᱯᱟᱥ ᱨᱮᱭᱟᱜ?
ᱟᱣᱟᱡ ᱵᱚᱞᱮ ᱢᱤᱫᱴᱮᱱ ᱥᱤᱢ ᱨᱟᱜ ᱞᱮᱠᱟᱧ ᱟᱸᱡᱚᱢ ᱠᱮᱫᱟ᱾
ᱚ ᱪᱮᱬᱮ ᱪᱩᱯᱲᱤ ᱠᱚ ᱨᱟᱜ ᱮᱫᱟ ᱥᱮᱛᱟᱜ ᱥᱮᱛᱟᱜ ᱨᱮᱭᱟᱲ ᱨᱮᱭᱟᱱ ᱩᱠᱩ ᱦᱚᱸ, ᱱᱤᱛᱚᱜ ᱦᱚᱸ ᱟᱸᱡᱚᱢᱚᱜ ᱠᱟᱱᱟ?
ᱛᱷᱚᱲᱟ ᱜᱟᱱ ᱟᱸᱡᱚᱢᱚᱜ ᱠᱟᱱᱟ᱾
ᱚᱻ
ᱟᱫᱚ ᱨᱟᱜ ᱜᱮᱭᱟ ᱠᱚ ᱪᱮᱫ ᱮᱢ ᱪᱤᱠᱟᱹᱭᱟ ᱱᱤᱡᱮ ᱢᱟ ᱚᱲᱟᱜ ᱠᱷᱚᱱ ᱢᱟ ᱜᱚᱞᱯᱚ ᱵᱟᱝ ᱜᱟᱱᱚᱜ ᱠᱟᱱᱟ ᱥᱮ᱾
ᱦᱮᱸ ᱦᱟᱱᱮ ᱚᱲᱟᱜ ᱵᱷᱤᱛᱤᱨ ᱨᱮᱦᱚᱸ ᱜᱚᱞᱯᱷᱚ ᱫᱚ ᱵᱟᱝ ᱜᱟᱱᱚᱜ ᱠᱟᱱᱟ ᱥᱮ ᱴᱟᱣᱟᱨ ᱵᱟᱭ ᱧᱟᱢ ᱮᱫᱟ ᱟᱨ ᱱᱚᱣᱟ ᱠᱚᱨᱮᱜ ᱵᱟᱭᱨᱮ ᱠᱚᱢᱟᱢᱟ ᱪᱮᱬᱮ ᱪᱩᱯᱲᱤ ᱠᱚᱫᱚ ᱠᱚ ᱨᱟᱜ ᱵᱟᱲᱟᱭ ᱜᱮᱭᱟ᱾
ᱦᱮᱸ ᱪᱮᱬᱮ ᱪᱩᱯᱲᱤ ᱠᱚ ᱨᱟᱜᱟ ᱦᱚᱭ ᱥᱟᱰᱮ ᱟᱸᱡᱚᱢᱚᱜᱼᱟ᱾ ᱢᱤᱦᱩ ᱢᱮᱨᱚᱢ ᱠᱚ ᱨᱟᱜᱟ ᱦᱳᱭ ᱟᱫᱚ ᱪᱮᱫ ᱮᱢ ᱪᱤᱠᱟᱹ ᱫᱟᱲᱮᱭᱟᱜᱼᱟ᱾ ᱤᱧ ᱴᱷᱮᱱ ᱦᱚᱸᱛᱚ ᱫᱚᱢᱮ ᱦᱚᱭᱮᱜᱼᱟᱭ ᱫᱟᱜ ᱮ ᱟᱭ ᱟᱫᱚ ᱟᱸᱡᱚᱢᱚᱜ ᱠᱟᱱ ᱜᱮ ᱪᱚ
ᱦᱚᱭ ᱫᱟᱜ ᱠᱚᱫᱚ ᱵᱟᱝ ᱟᱸᱡᱚᱢᱚᱜ ᱠᱟᱱᱟ᱾ ᱟᱫᱚ ᱤᱧ ᱯᱟᱦᱴᱟ ᱥᱮᱫ ᱠᱷᱚᱡ ᱫᱚ ᱫᱚᱢᱮ ᱪᱮᱬᱮᱭ ᱨᱟᱜ ᱮᱫᱟ ᱤᱧ ᱥᱩᱨ ᱨᱮ, ᱱᱤᱛᱚᱜ ᱦᱚᱸ ᱟᱸᱡᱚᱢᱚᱜ ᱠᱟᱱᱟ᱾
ᱱᱤᱛᱚᱝ ᱫᱚ ᱵᱟᱝ ᱟᱸᱡᱚᱢ ᱠᱟᱱᱟ ᱦᱚᱭ ᱨᱮᱱᱟᱜ ᱠᱟᱹᱴᱤᱡ ᱤᱥ ᱤᱭᱟᱹ ᱥᱟᱰᱮ ᱟᱸᱡᱚᱢᱼᱟ
ᱟᱨ ᱦᱮᱸ
ᱟᱫᱚ ᱪᱮᱫ ᱮᱢ ᱪᱤᱠᱟᱹ ᱫᱟᱲᱮᱭᱟᱜᱼᱟ᱾ ᱱᱩᱭ ᱟ ᱪᱮᱫ ᱠᱚ ᱥᱤᱨᱡᱚᱱᱤᱭᱟᱹ ᱦᱚᱸ ᱟᱭᱟᱜ ᱠᱟᱹᱢᱤᱭ ᱠᱟᱹᱢᱤᱭᱮᱫᱼᱟᱭ᱾
ᱦᱮᱸ ᱟᱭᱟᱜ ᱠᱟᱹᱢᱤ ᱫᱚᱭ ᱟᱡᱜᱮ ᱠᱟᱹᱢᱤᱭᱮᱫ ᱠᱟᱱᱟ᱾
ᱦᱳᱭ ᱩᱱᱤ ᱦᱚᱸ ᱱᱤᱛᱚᱝ ᱥᱚᱢᱚᱭ ᱮᱫ ᱠᱟᱱᱟᱭ ᱟᱭᱟᱜ ᱠᱟᱹᱢᱤ ᱠᱚᱭ ᱠᱚᱨᱟᱣ ᱤᱫᱤᱭᱮᱫᱟ ᱟᱨ ᱟᱵᱚ ᱦᱚᱸᱵᱚᱱ ᱥᱚᱢᱚᱭ ᱠᱟᱱᱟ ᱟᱵᱚᱣᱟᱜ ᱠᱟᱹᱢᱤ ᱵᱚᱱ ᱠᱚᱨᱟᱣ ᱮᱫᱟ᱾
ᱦᱳᱭ ᱦᱳᱭ
ᱟᱫᱚ ᱪᱮᱫ ᱮᱢ ᱪᱤᱠᱟᱹ ᱫᱟᱲᱮᱭᱟᱜᱼᱟ᱾ ᱪᱤᱠᱟᱹ ᱨᱮᱱᱟᱜ ᱫᱚ ᱪᱮᱫ ᱜᱮ ᱵᱟᱹᱱᱩᱜᱼᱟ ᱟᱫᱚ ᱛᱟᱣ ᱢᱚᱫᱽᱫᱷᱮ ᱨᱮᱦᱚᱸ ᱠᱟᱹᱴᱤᱡ ᱧᱮᱞ ᱦᱩᱭᱩᱜᱼᱟ ᱤᱱᱟᱹ
ᱦᱮᱸ ᱛᱟᱨ ᱢᱚᱫᱽᱫᱷᱮ ᱦᱚᱸ ᱪᱮᱥᱴᱟᱭ ᱦᱩᱭᱩᱜᱼᱟ ᱠᱟᱹᱴᱤᱡ ᱯᱷᱟᱨᱟᱠ ᱧᱚᱜ ᱪᱟᱞᱟᱜ ᱨᱮᱭᱟᱜ ᱵᱟᱝ ᱟᱱᱛᱮ ᱠᱷᱚᱡ
ᱟᱞᱮ ᱴᱷᱮᱱ ᱢᱟ ᱱᱚᱝᱠᱟ ᱚᱲᱟᱜ ᱨᱮᱫᱚ ᱮᱠᱟᱞᱜᱮ ᱴᱟᱣᱟᱨ ᱵᱟᱭ ᱧᱟᱢᱟᱭ ᱦᱮᱸ ᱩᱰᱩᱝ-ᱚᱜ ᱦᱩᱭᱩᱜ
ᱟᱞᱮᱥᱮᱫ ᱦᱚᱸ ᱚᱱᱠᱟ ᱴᱟᱣᱟᱨ ᱜᱮ ᱵᱟᱭ ᱧᱟᱢᱟ ᱚᱱᱟ ᱛᱮᱜᱮᱥᱮ ᱵᱟᱭᱨᱮ ᱨᱮ ᱜᱚᱞᱯᱷᱚ ᱦᱩᱭᱩᱜ ᱠᱟᱱᱟ ᱦᱚᱸᱜ-ᱚᱭ ᱟᱨ ᱱᱚ ᱛᱮᱦᱚᱸ ᱟᱨᱚ ᱦᱚᱸᱜᱭᱚᱭ ᱫᱚᱢᱮ ᱦᱚᱭ ᱵᱟᱲᱟᱭᱫᱟᱭ᱾
ᱦᱳᱭ
ᱦᱮᱸ
ᱟᱨ ᱱᱚᱣᱟ ᱥᱩᱨ ᱨᱮ ᱫᱟᱨᱮ ᱠᱚ ᱢᱟᱜᱮ-ᱟ ᱟᱨ ᱱᱮᱛᱟᱨ ᱪᱮᱫ ᱮᱢ ᱞᱟᱹᱭᱟ ᱫᱟᱨᱮ ᱠᱚ ᱠᱚ ᱢᱟᱜ-ᱮᱫ ᱛᱮ ᱦᱚᱭ ᱦᱤᱸᱥᱤᱫ ᱠᱚᱦᱚᱸ ᱵᱚᱫᱚᱞ ᱪᱟᱵᱟᱜ ᱠᱟᱱᱟ᱾ ᱟᱫᱚ ᱚᱠᱚᱭᱮᱢ ᱵᱟᱨᱚᱱᱮᱭᱟ ᱛᱤᱱᱟᱹᱜ᱾
ᱦᱮᱸ ᱚᱠᱚᱭᱮᱢ ᱵᱟᱨᱚᱱᱮᱭᱟ ᱚᱠᱚᱭ ᱚᱠᱚᱭᱟᱜ ᱠᱟᱛᱷᱟᱭ ᱟᱸᱡᱚᱢᱟ ᱞᱟᱹᱭ ᱞᱮᱠᱷᱟᱡ ᱜᱮ ᱟᱢᱜᱮ ᱠᱷᱟᱨᱟᱯᱚᱜᱼᱟᱢ ᱱᱮᱛᱟᱨ ᱫᱚ ᱟᱨ ᱠᱟᱛᱷᱟ ᱦᱚᱸ ᱵᱟᱠᱚ ᱟᱸᱡᱚᱢ ᱜᱮᱭᱟ ᱚᱠᱚᱭ ᱦᱚᱸ᱾
ᱦᱮᱸ ᱵᱟᱠᱷᱟᱱ ᱵᱤᱨ ᱵᱩᱨᱩ ᱛᱟᱦᱮᱱ ᱫᱚ ᱫᱚᱢᱮ ᱜᱮ ᱱᱟᱯᱟᱭᱟ ᱫᱟᱜ ᱡᱟᱹᱲᱤ ᱦᱩᱭᱩᱜᱼᱟ᱾
ᱚᱱᱟ ᱛᱮᱜᱮ ᱡᱟᱹᱱᱤᱡ ᱫᱟᱜ ᱫᱟᱹᱲᱤ ᱠᱚᱦᱚᱸ ᱠᱚᱢ ᱧᱚᱜ ᱟᱠᱟᱱ ᱜᱮᱭᱟ᱾
ᱦᱳᱭ ᱥᱤᱛᱳᱝ ᱜᱮ ᱵᱮᱥᱤᱜ ᱠᱟᱱᱟ᱾
ᱱᱚᱜᱼᱚᱭ ᱥᱤᱛᱩᱝ ᱜᱮ ᱵᱤᱥᱤᱜ ᱠᱟᱱᱟ ᱫᱚᱢᱮ ᱥᱤᱛᱩᱝ ᱫᱟ᱾
ᱦᱳᱭ
ᱚᱱᱮᱢᱟ ᱨᱤᱢᱤᱞ ᱢᱟ ᱨᱟᱠᱟᱵ ᱠᱟᱛᱮᱜ ᱜᱮ ᱪᱟᱵᱟᱜ ᱠᱟᱱ ᱫᱟᱜ ᱡᱟᱹᱲᱤ ᱢᱟ ᱵᱟᱝᱜᱮ ᱦᱩᱭᱩᱜ ᱠᱟᱱᱟ᱾
ᱟᱞᱮ ᱱᱚᱱᱛᱮ ᱩᱱᱟᱹᱜ ᱜᱟᱱ ᱢᱮᱱᱟᱜᱼᱟ, ᱥᱟᱨᱡᱚᱢ ᱵᱤᱨ ᱠᱚ ᱮᱠᱫᱚᱢ ᱠᱚ ᱢᱟᱜ ᱪᱟᱵᱟᱭᱮᱫᱼᱟ᱾
ᱚᱻ
ᱟᱫᱚ ᱱᱚᱝᱠᱟ ᱢᱟᱜ ᱞᱮᱠᱷᱟᱱ ᱢᱟ ᱵᱟᱠᱚ ᱞᱟᱹᱭᱟ ᱫᱤᱱ ᱫᱤᱱᱮᱢ ᱜᱮᱢᱮᱨ ᱞᱮᱠᱷᱟᱱ ᱱᱟᱹᱭ ᱵᱟᱹᱞᱤ ᱦᱚᱸ ᱪᱟᱵᱟᱜᱼᱟ, ᱱᱚᱝᱠᱟ ᱡᱩᱫᱤ ᱫᱤᱱᱮᱢ ᱢᱟᱜᱟ ᱡᱟᱦᱟᱸ ᱛᱤᱱᱟᱹᱜ ᱜᱮ ᱵᱟᱝ ᱵᱤᱨ ᱵᱩᱨᱩ ᱛᱟᱦᱮᱸ ᱦᱚᱪᱚᱱ ᱚᱱᱟ ᱦᱚᱸ ᱪᱟᱵᱟᱜ
ᱦᱮᱸ ᱡᱟᱦᱟᱸ ᱛᱤᱱᱟᱹᱜ ᱜᱮ ᱵᱟᱝ ᱪᱟᱵᱟᱭᱮᱱ ᱫᱤᱱ ᱫᱤᱱ ᱛᱮ ᱢᱟᱜ ᱞᱮᱠᱷᱟᱡ ᱢᱟᱜ ᱩᱡᱟᱹᱲ ᱪᱟᱵᱟᱜᱼᱟ᱾
ᱦᱳᱭ
ᱦᱩᱸ
ᱚᱱᱠᱟ ᱡᱟᱦᱟᱸᱱᱟᱜ ᱡᱩᱫᱤ ᱤᱭᱟᱹ ᱠᱚ ᱦᱟᱛᱟᱣ ᱠᱮᱭᱟ᱾ ᱡᱮ ᱟᱹᱭᱤᱱ ᱠᱟᱱᱩᱱ ᱵᱮᱵᱚᱥᱛᱷᱟ ᱠᱚ ᱵᱟᱝ ᱢᱟᱜ ᱚᱪᱚ ᱜᱮ ᱴᱷᱤᱠ
ᱱᱟᱯᱟᱭ ᱠᱚᱜᱼᱟ᱾
ᱦᱳᱭ
ᱦᱩᱸ
ᱛᱚᱵᱩ ᱟᱰᱤ ᱛᱮᱫᱚ ᱱᱚᱝᱠᱟ ᱥᱩᱨ ᱥᱩᱨ ᱟᱵᱚ ᱵᱚᱱ ᱛᱟᱦᱮᱱ ᱠᱟᱱᱛᱮ ᱦᱭᱛᱚ ᱵᱟᱝᱠᱚ ᱢᱟᱜ ᱫᱟ ᱥᱮ ᱛᱟᱦᱮᱱ ᱠᱟᱱ ᱜᱮᱭᱟ᱾ ᱮᱴᱟᱜ ᱡᱟᱭᱜᱟ ᱡᱟᱦᱟᱸ ᱠᱚ ᱠᱷᱟᱥ ᱠᱟᱱᱟ ᱚᱱᱟ ᱠᱚᱨᱮᱜ ᱫᱚ ᱮᱠᱫᱚᱢ ᱠᱚ ᱢᱟᱜ ᱪᱟᱵᱟ ᱠᱟᱜ ᱠᱟᱱᱟ᱾
ᱦᱮᱸᱻᱦᱮᱸ
ᱫᱷᱤᱨᱤ ᱠᱚᱦᱚᱸ ᱛᱚ ᱫᱚᱢᱮ ᱠᱚ ᱟᱠᱷᱨᱤᱧ ᱫᱟ ᱚᱱᱟ ᱠᱚᱦᱚᱸ ᱛᱚ ᱛᱟᱦᱮᱸ ᱞᱮᱱᱠᱷᱟᱱ ᱫᱚ ᱦᱟᱥᱟ ᱠᱚᱭ ᱠᱮᱴᱮᱡᱟ ᱥᱮ ᱫᱟᱨᱮ ᱨᱮᱱᱟᱜ ᱨᱮᱦᱮᱫ ᱠᱚᱭ ᱥᱟᱵ ᱤᱭᱟᱹᱭ ᱫᱚᱦᱚᱭᱟ᱾
ᱦᱳᱭ ᱦᱳᱭ᱾
ᱤ ᱠᱚ ᱛᱟᱦᱮᱸ ᱞᱮᱱᱠᱷᱟᱱ ᱪᱮᱛᱟᱱ ᱫᱟᱜ ᱦᱚᱸ ᱞᱟᱛᱟᱨ ᱨᱮ ᱵᱟᱭ ᱧᱩᱨᱩ ᱜᱚᱫᱚᱜᱼᱟ ᱫᱷᱤᱨᱤ ᱠᱚᱨᱮᱜ ᱧᱩᱨᱩᱼᱟ ᱛᱟᱞᱦᱮ ᱦᱟᱥᱟ ᱪᱮᱛᱟᱱ ᱨᱮ ᱩᱱᱟᱹᱜ ᱟᱜᱷᱟᱛ ᱵᱟᱭ ᱧᱟᱢᱟ᱾
ᱦᱮᱸᱻ
ᱟᱫᱚ ᱚᱱᱟ ᱠᱚᱸᱦᱚ ᱩᱯᱲᱟᱹᱣ ᱠᱟᱛᱮᱫ ᱠᱚᱴᱮᱡ ᱫᱟᱠᱚ
ᱠᱚᱴᱮᱡᱽᱟᱠᱚ ᱩᱯᱲᱟᱹᱣ ᱠᱟᱛᱮᱫ ᱟᱫᱚ ᱚᱠᱚᱭ ᱪᱮᱫ ᱮᱢ ᱢᱮᱛᱟᱭᱟ ᱪᱤᱠᱟᱹᱭᱟᱢ
ᱡᱚᱛᱚ ᱦᱚᱲ ᱜᱮᱛᱚ ᱠᱚ ᱯᱚᱭᱥᱟ ᱞᱟᱹᱜᱤᱫ ᱜᱮᱠᱚ ᱦᱚᱨᱚᱵᱚᱨᱚᱜ ᱠᱟᱱᱟ᱾
ᱦᱳᱭ
ᱟᱫᱚ ᱡᱮᱡᱟᱨᱟᱜ ᱵᱚᱱ ᱩᱭᱦᱟᱹᱨ ᱫᱟ ᱢᱮᱱᱠᱷᱟᱱ ᱮ ᱱᱚᱣᱟ ᱫᱟᱹᱨᱛᱤᱭᱟᱜ ᱪᱮᱫ ᱦᱳᱭᱳᱜᱼᱟ ᱚᱱᱟ ᱫᱚ ᱵᱟᱵᱚᱱ ᱩᱭᱦᱟᱹᱨ ᱫᱟ ᱢᱤᱫ ᱫᱤᱱ ᱦᱤᱞᱳᱜ ᱚᱠᱟᱥᱮᱫ ᱪᱟᱞᱟᱜᱼᱟ
ᱦᱮᱸ ᱚᱱᱟᱢᱟ
ᱦᱩᱸ᱾ ᱦᱚᱞᱟ ᱱᱚᱜ ᱱᱚᱣᱟ ᱮ ᱪᱮᱫ ᱠᱚ ᱞᱟᱹᱭᱟ ᱢᱤᱫᱴᱮᱱ ᱵᱟᱹᱵᱩ ᱜᱤᱫᱽᱨᱟᱹ ᱟᱨᱠᱤ ᱯᱟᱲᱦᱟᱜ ᱵᱟᱨᱮᱛᱮ ᱞᱟᱹᱭ ᱫᱟᱭ ᱦᱮᱸ ᱫᱚᱢᱮ ᱫᱚ ᱵᱟᱭ ᱢᱟᱨᱟᱝᱟ ᱳᱭ ᱮᱭᱟᱭ ᱤᱨᱟᱹᱞ ᱠᱞᱟᱥ ᱠᱚᱨᱮ ᱯᱟᱲᱦᱟᱜᱼᱟ ᱟᱫᱚᱭ ᱞᱟᱹᱭᱮᱜᱼᱟ ᱟᱨ ᱱᱮᱛᱟᱨ ᱫᱚ ᱯᱟᱲᱦᱟᱣ ᱠᱟᱛᱮᱜ ᱪᱮᱫ ᱦᱩᱭᱩᱜᱭᱼᱟ ᱤᱧ ᱫᱚ ᱟᱫᱚ ᱵᱟᱹᱧ ᱯᱟᱲᱦᱟᱜᱼᱟ᱾
ᱢᱟᱥᱮ
ᱦᱮᱸ ᱤᱧ ᱩᱰᱤᱡ ᱜᱤᱫᱽᱨᱟᱹ ᱚᱱᱟ ᱠᱟᱛᱷᱟᱭ ᱞᱟᱹᱭᱮᱜᱼᱟ ᱦᱮᱛᱚᱝ ᱠᱷᱚᱱ᱾
ᱢᱟ ᱦᱮᱸ ᱛᱚ ᱟᱫᱚ ᱪᱮᱫ ᱮ ᱵᱩᱡ ᱠᱟᱜ ᱛᱮ ᱯᱟᱲᱦᱟᱣ ᱨᱮᱭᱟᱜ ᱫᱚᱢᱮ ᱠᱚᱥᱴᱚ ᱯᱟᱲᱦᱟᱣ ᱡᱟᱹᱱᱤ
ᱟᱫᱚ ᱚᱱᱮ ᱪᱟᱹᱠᱨᱤ ᱠᱚ ᱵᱟᱝ ᱧᱟᱢᱚᱜᱼᱟ ᱱᱮ ᱦᱚᱲ ᱠᱚ ᱧᱮᱞ ᱠᱟᱛᱮ ᱠᱚ ᱞᱟᱹᱭ ᱫᱟ ᱱᱚᱜᱼᱚᱭ ᱫᱤᱫᱤ ᱛᱟᱠᱚ ᱩᱱᱟᱹᱝ ᱠᱚ ᱯᱟᱲᱦᱟᱣ ᱠᱟᱱᱟ ᱪᱮᱫ ᱦᱚᱸ ᱵᱟᱠᱚ ᱧᱟᱢᱮᱜ-ᱟ ᱛᱚ ᱟᱞᱮ ᱫᱚ ᱯᱟᱲᱦᱟᱣ ᱠᱟᱛᱮᱫ ᱪᱮᱫ ᱞᱮ ᱪᱤᱠᱟᱹᱭᱟ?
ᱟᱫᱚ ᱪᱟᱹᱠᱨᱤ ᱫᱚ ᱧᱟᱢ ᱟᱨ ᱵᱟᱝ ᱧᱟᱢ ᱱᱤᱡᱮ ᱞᱟᱹᱜᱤᱫ ᱫᱚ ᱯᱟᱲᱦᱟᱜ ᱦᱩᱭᱩᱜᱼᱟ᱾ ᱦᱮᱸ ᱵᱟ ᱢᱮᱫ ᱢᱟᱨᱥᱟᱞ ᱞᱟᱹᱜᱤᱫ ᱫᱚ ᱯᱟᱲᱦᱟᱜ ᱜᱮ ᱞᱟᱜᱟᱜᱼᱟ᱾ ᱡᱮ ᱪᱟᱹᱠᱨᱤ ᱜᱮ ᱞᱟᱜᱟᱜᱼᱟ ᱚᱱᱟ ᱞᱟᱹᱜᱤ ᱜᱮ ᱯᱟᱲᱦᱟᱜ ᱦᱩᱭᱩᱜᱼᱟ ᱱᱚᱝᱠᱟ ᱫᱚ ᱵᱟᱝ ᱠᱟᱱᱟ᱾
ᱟᱫᱚ ᱵᱩᱡᱷᱟᱹᱣ ᱜᱮᱛᱚ ᱠᱤᱞ ᱫᱚ ᱠᱟᱱᱟ ᱟᱢ ᱵᱩᱡᱷᱟᱹᱣ ᱮᱭᱟᱢ ᱚᱠᱚᱭ,
ᱚᱱᱟ ᱜᱮᱛᱚ ᱟᱥᱚᱞ ᱢᱩᱥᱠᱤᱞ ᱫᱚ ᱟᱨ ᱚᱠᱚᱭ ᱮ ᱵᱩᱡᱟ ᱟᱢᱟᱜ ᱠᱟᱛᱷᱟ ᱫᱚ ᱚᱠᱚᱭ ᱦᱚᱸ ᱵᱟᱠᱚ ᱵᱩᱡᱽ ᱞᱟᱹᱜᱤᱫᱚᱜᱼᱟ᱾ ᱵᱩᱪ ᱚᱱᱟ ᱵᱚᱭᱮᱥ ᱨᱮᱫᱚ᱾
ᱦᱮᱛᱚᱜ ᱡᱩᱫᱤ ᱟᱢ ᱵᱟᱨ ᱠᱟᱛᱷᱟ ᱞᱟᱹᱭ ᱜᱮᱢ ᱪᱟᱞᱟᱜᱼᱟ ᱦᱚᱞᱟ ᱜᱮ ᱡᱮᱢᱚᱱ ᱤᱧᱤᱧ ᱞᱟᱹᱭᱮᱫ ᱛᱟᱦᱮᱱᱟ ᱡᱮ ᱟ ᱯᱟᱲᱦᱟᱣ ᱫᱚ ᱦᱳᱭᱜ ᱠᱟᱱᱟ ᱡᱮ ᱪᱟᱹᱠᱨᱤ ᱞᱟᱹᱜᱤᱫ ᱛᱮ ᱫᱚ ᱵᱟᱝ ᱯᱟᱲᱦᱟᱣ ᱫᱚ ᱟᱢᱟᱜ ᱩᱯᱨᱩᱢ ᱛᱮᱭᱟᱨ ᱞᱟᱹᱜᱤᱫ ᱛᱮᱡᱮ ᱤᱧ ᱫᱚ ᱢᱮᱫ ᱢᱟᱨᱥᱟᱞ ᱟᱹᱱᱤᱡ ᱤᱧ ᱡᱟᱦᱟᱸ ᱨᱮᱜᱮ ᱡᱟᱦᱟᱸ ᱞᱮᱠᱟᱱ ᱡᱤᱱᱤᱥ ᱤᱧ ᱛᱤᱧ ᱧᱮᱞ ᱫᱟᱲᱮᱭᱟᱛᱤᱧᱟ᱾
ᱦᱳᱭ, ᱢᱚᱱᱮ ᱮᱴᱟᱜ ᱦᱚᱲ ᱴᱷᱮᱱ ᱚᱱᱟ ᱤᱫᱤ ᱵᱟᱝ ᱞᱟᱜᱟᱣᱤᱧᱢᱟ ᱡᱟᱦᱟᱱ ᱡᱤᱱᱤᱥ ᱜᱮ᱾
ᱦᱮᱸ, ᱚᱱᱟ ᱤᱫᱤ ᱦᱚᱸ ᱵᱟᱝ ᱞᱟᱜᱟᱣᱤᱧᱟᱹ ᱛᱟᱯᱚᱨᱮ ᱤᱧᱟᱹᱟᱜ ᱠᱟᱹᱢᱤ ᱤᱧ ᱛᱤᱧ ᱠᱚᱨᱟᱣ ᱫᱟᱲᱮᱭᱟᱛᱤᱧᱟ᱾
ᱦᱮᱸ ᱡᱟᱦᱟᱸ ᱨᱮᱜᱮ ᱡᱟᱦᱟᱸ ᱨᱮᱜᱮ ᱪᱟᱞᱟᱣ ᱠᱟᱛᱮᱜ ᱦᱮᱸ ᱥᱮ ᱵᱟᱝ ᱡᱮᱱᱚ ᱚᱱᱟ ᱟᱨᱦᱚ ᱟᱢ ᱟᱢᱟᱜ ᱯᱤᱪᱷᱟᱹ ᱨᱮ ᱟᱨᱚ ᱢᱤᱫ ᱦᱚᱲ ᱡᱮᱱᱚ ᱵᱟᱝ ᱞᱟᱜᱟᱜ ᱢᱟ ᱚᱱᱟ ᱞᱟᱹᱜᱤᱫ ᱫᱚ ᱱᱤᱡᱮ ᱜᱮ ᱯᱟᱲᱦᱟᱣ ᱫᱚ ᱞᱟᱹᱠᱛᱤ ᱠᱟᱱ ᱜᱮᱭᱟ᱾
ᱦᱳᱭ ᱡᱟᱦᱟᱱᱟᱜ ᱤᱧ ᱪᱟᱞᱟᱜ ᱞᱟᱹᱜᱤᱫ ᱵᱟᱥ ᱠᱚᱦᱚᱸ ᱵᱟᱹᱧ ᱧᱮᱞ ᱩᱨᱩᱢ ᱫᱟ ᱛᱟᱞᱦᱮ ᱱᱚᱣᱟ ᱦᱚᱸ ᱦᱚᱲ ᱠᱩᱞᱤ ᱦᱩᱭᱩᱜ ᱛᱤᱧᱟᱹ᱾ ᱧᱮᱞ ᱠᱟᱛᱮ ᱠᱟᱜ- ᱟ ᱤᱱᱟᱹ ᱫᱚ
ᱦᱮᱸᱛᱚ ᱚᱱᱟ ᱠᱷᱟᱡ ᱫᱚ ᱱᱤᱡᱮᱢ ᱧᱮᱞ ᱠᱮᱫᱟᱢ ᱫᱮᱡ ᱮᱱᱟᱢ ᱪᱟᱞᱟᱣᱱᱟᱢ ᱦᱮᱸ ᱥᱮ ᱵᱟ᱾
ᱟᱜᱚ ᱦᱚᱸ ᱴᱷᱤᱠ ᱡᱟᱭᱜᱟ ᱨᱮᱢ ᱟᱬᱜᱚᱱᱟ ᱵᱟᱲᱟᱭ ᱛᱟᱦᱮᱱ ᱠᱷᱟᱱ᱾
ᱦᱳᱭ ᱦᱳᱭ ᱦᱳᱭ᱾
ᱥᱤᱠᱷᱱᱟᱹᱛ ᱫᱚ ᱟᱹᱰᱤ ᱢᱟᱨᱟᱝ ᱡᱤᱱᱤᱥ ᱠᱟᱱᱟ ᱡᱤᱭᱚᱱ ᱨᱮᱫᱚ ᱟᱹᱰᱤ ᱢᱟᱨᱟᱝ ᱱᱚᱣᱟ ᱨᱮᱱᱟᱜ ᱯᱮᱥᱟᱨ ᱢᱮᱱᱟᱜ ᱟᱠᱟᱜᱼᱟ, ᱟᱫᱚ ᱡᱟᱦᱟᱸᱭ ᱵᱩᱡᱽ ᱛᱤᱭ ᱠᱟᱭ ᱩᱱᱤᱜᱮ
ᱦᱳᱭ ᱩᱱᱤᱜᱮ ᱵᱩᱡᱽ ᱛᱤᱭᱟᱜᱼᱟ᱾
ᱚᱱᱟ ᱵᱟᱠᱚ ᱞᱟᱹᱭᱟ ᱡᱮ ᱵᱮᱸ ᱥᱤᱠᱷᱱᱟᱹᱛ ᱨᱮᱱᱟᱜ ᱥᱮᱵᱮᱞ ᱫᱚ ᱩᱱᱤ ᱜᱮ ᱪᱟᱠᱷᱟ ᱧᱟᱢᱟᱭ ᱡᱟᱦᱟᱸᱭ ᱫᱚᱭ ᱥᱤᱠᱷᱱᱟᱹᱛ ᱟᱠᱟᱱᱟ᱾
ᱦᱩᱸ
ᱵᱟᱠᱷᱟᱱ ᱫᱚ ᱥᱤᱠᱷᱱᱟᱹᱛ ᱫᱚ ᱵᱟᱠᱚ ᱵᱟᱢ ᱛᱮᱵᱟᱜ ᱛᱤᱭᱚᱜ ᱫᱟᱲᱮᱭᱟᱜᱼᱟ᱾
ᱚᱝᱠᱟ ᱜᱮ ᱠᱟᱴᱤᱡ ᱠᱟᱴᱤᱡ ᱜᱤᱫᱽᱨᱟᱹ ᱤᱧ ᱵᱷᱟᱭ ᱦᱚᱸ ᱚᱝᱠᱟ ᱯᱟᱲᱦᱟᱜ ᱢᱮ ᱢᱮᱛᱟᱭᱟᱧ ᱯᱟᱲᱦᱟᱜ ᱢᱮ᱾ ᱟᱫᱚᱭ ᱞᱟᱹᱭᱫᱟ ᱟᱢ ᱦᱚᱸᱛᱚ ᱩᱱᱟᱹᱜ ᱮᱢ ᱯᱟᱲᱦᱟᱣᱱᱟ ᱪᱮᱜ ᱮᱢ ᱪᱤᱠᱟᱹ ᱠᱮᱫᱟ ᱞᱟᱹᱭ ᱢᱮᱥᱮ᱾ ᱟ ᱢᱟᱥᱮ ᱜᱤᱫᱽᱨᱟᱹ ᱵᱩᱡᱷᱟᱹᱣ ᱦᱚᱸ ᱢᱩᱥᱠᱤᱞ ᱜᱮᱭᱟ᱾ ᱟᱫᱚ ᱤᱧᱹ ᱫᱚ ᱪᱤᱠᱟᱹ ᱵᱟᱹᱧ ᱪᱤᱠᱟᱹ ᱯᱟᱲᱦᱟᱣ ᱠᱟᱹᱫᱟᱹᱧ ᱛᱚ ᱟᱢᱦᱚᱸ ᱯᱟᱲᱦᱟᱜ ᱢᱮ᱾ ᱥᱮ ᱵᱟᱝ, ᱪᱤᱠᱟᱹᱭ ᱜᱮ ᱞᱟᱜᱟᱜᱼᱟ ᱱᱚᱝᱠᱟ ᱫᱚ ᱢᱟᱱᱮ ᱵᱟᱝ ᱠᱟᱱᱟ ᱚᱝᱠᱟᱧ ᱢᱮᱛᱟᱭ
ᱦᱩᱸ ᱞᱟᱹᱭᱢᱮ ᱤᱧᱤᱧ ᱯᱟᱲᱦᱟᱜ ᱠᱟᱛᱷᱟ ᱫᱚ ᱦᱩᱭᱩᱜ ᱠᱟᱱᱟ ᱤᱧᱤᱧ ᱯᱟᱲᱦᱟᱣ ᱠᱟᱜ ᱛᱮ ᱤᱧ ᱫᱚ ᱪᱤᱠᱟᱹᱭ ᱢᱮ ᱚᱱᱟ ᱠᱟᱛᱷᱟ ᱦᱚᱲ ᱵᱟᱹᱧ ᱢᱮᱛᱟ ᱠᱚ ᱠᱟᱱᱟ᱾ ᱟᱨ ᱟᱢ ᱵᱟᱢ ᱯᱟᱲᱦᱟᱜ ᱤᱧᱮᱢ ᱢᱤᱛᱟᱹᱧ ᱠᱟᱱᱟ ᱡᱮ ᱪᱮᱜ ᱮᱢ ᱪᱤᱠᱟᱹ ᱠᱮᱫᱟ?
ᱦᱳᱭ ᱦᱳᱭ
ᱤᱧ ᱪᱤᱠᱟᱹᱣ ᱠᱮᱫᱟ ᱚᱱᱟ ᱡᱩᱫᱤ ᱵᱟᱰᱟᱭ ᱥᱟᱱᱟᱭᱮᱜ ᱢᱮᱭᱟ ᱛᱚ ᱞᱟᱦᱟ ᱥᱮᱫ ᱫᱚ ᱯᱟᱲᱦᱟᱜ ᱜᱮ ᱦᱩᱭᱩᱜᱼᱟ᱾
ᱦᱳᱭ ᱵᱟᱢ ᱯᱟᱲᱦᱟᱣ ᱞᱮᱱᱠᱷᱟᱡ ᱫᱚ ᱵᱟᱢ ᱵᱩᱡᱟ, ᱱᱚᱣᱟ ᱠᱟᱹᱴᱤᱡ ᱪᱩᱞᱩᱝ ᱯᱟᱲᱦᱟᱣ ᱛᱮᱫᱚ ᱦᱮᱸ ᱵᱟᱝ ᱦᱳᱭ᱾
ᱡᱚᱛᱚᱜ ᱜᱮ ᱫᱚᱨᱠᱟᱨᱚᱜ ᱠᱟᱱᱟ ᱯᱟᱲᱦᱟᱣ ᱫᱚ ᱮᱠᱫᱚᱢ ᱫᱚᱨᱠᱟᱨ ᱡᱟᱦᱟᱱᱟᱜ ᱮᱢ ᱠᱟᱹᱢᱤ ᱫᱟᱲᱮᱜ ᱵᱟᱢ ᱠᱟᱹᱢᱤ ᱫᱟᱲᱮᱜ ᱯᱟᱲᱦᱟᱣ ᱫᱚ ᱮᱠᱫᱚᱢ ᱫᱚᱨᱠᱟᱨ᱾
ᱯᱟᱲᱦᱟᱣ ᱫᱚ ᱮᱠᱫᱚᱢ ᱫᱚᱨᱠᱟᱨ ᱠᱟᱱ ᱜᱮᱭᱟ ᱱᱮᱛᱟᱨ ᱫᱚ ᱤᱧᱤᱧ ᱞᱟᱹᱭᱟ ᱟᱨ ᱚᱲᱟᱜ ᱦᱚᱭ ᱫᱚ ᱡᱟᱦᱟᱸ ᱛᱤᱱᱟᱹᱜ ᱨᱮᱸᱜᱮᱡ ᱨᱮᱦᱚᱸ ᱢᱟᱱᱮ ᱡᱟᱦᱟᱸ ᱞᱮᱠᱟ ᱠᱟᱛᱮᱜ ᱨᱮᱦᱚᱸ ᱟᱭᱳ ᱵᱟᱵᱟ ᱫᱚᱭ ᱯᱟᱲᱦᱟᱣ ᱦᱚᱪᱚᱭ ᱢᱮ ᱜᱮᱭᱟ᱾ ᱟᱨ ᱯᱟᱲᱦᱟᱣ ᱦᱚᱲ ᱜᱮᱛᱚ ᱵᱟᱵᱚᱱ ᱯᱟᱲᱦᱟᱜ ᱠᱟᱱᱟ ᱚᱱᱟ ᱜᱮᱛᱚ ᱥᱚᱢᱮᱥᱥᱟ ᱫᱚ ᱥᱮ ᱵᱟᱝ᱾
ᱦᱩᱸ ᱟᱨ ᱥᱚᱨᱠᱟᱨ ᱦᱚᱸ ᱦᱚᱸᱜᱼᱚᱭ ᱯᱩᱨᱟᱹ ᱜᱚᱲᱚᱭ ᱮᱢᱟᱵᱚᱱ ᱠᱟᱱᱟ ᱡᱮ ᱡᱟᱦᱟᱸᱭ ᱜᱤᱫᱽᱨᱟᱹ ᱠᱚ ᱮᱭᱤᱴ ᱫᱷᱵᱤᱡ ᱧᱮᱞ ᱢᱮ ᱯᱚᱭᱥᱟ ᱠᱚ ᱧᱟᱢᱮᱜᱼᱟ, ᱛᱟᱯᱚᱨᱮ ᱦᱩᱭᱩᱜ ᱠᱟᱱᱟ ᱚᱱᱮ ᱰᱨᱮᱥ ᱠᱚᱠᱚ ᱧᱟᱢᱫᱟ, ᱡᱚᱢ ᱠᱚ ᱧᱟᱢᱫᱟ, ᱱᱟᱭᱤᱱ ᱴᱮᱱ ᱠᱷᱚᱱ ᱠᱚᱞᱟᱨᱥᱤᱯ ᱪᱟᱹᱞᱩᱜ ᱠᱟᱱ ᱛᱟᱠᱚᱣᱟ ᱛᱟᱦᱞᱮ ᱟᱢ ᱛᱚ ᱠᱟᱨ ᱦᱚᱸᱭ ᱥᱟᱦᱟᱡᱚᱭ ᱢᱮᱭᱟ, ᱟᱨ ᱡᱟᱦᱟᱸᱭ ᱥᱟᱺᱜᱤᱧ ᱜᱤᱫᱽᱨᱟᱹ ᱩᱱᱠᱩ ᱞᱟᱹᱜᱤᱫ ᱥᱟᱭᱠᱮᱞ ᱦᱚᱸᱭ ᱮᱢᱟ ᱠᱚ ᱠᱟᱱᱟ, ᱛᱟᱦᱞᱮ ᱟᱢ ᱫᱚ ᱱᱤᱡᱮᱛᱮ ᱠᱩᱨᱩᱢᱩᱴᱩ ᱨᱮ ᱵᱟᱢ ᱛᱟᱦᱮᱸ ᱞᱮᱱ ᱠᱷᱟᱱ
ᱦᱮᱸ ᱛᱚ ᱵᱟᱠᱷᱟᱡ ᱫᱚ ᱠᱩᱨᱩᱢᱩᱴᱩ ᱛᱟᱦᱮᱱ ᱦᱩᱭᱩᱜᱼᱟ, ᱟᱢ ᱫᱚ ᱡᱟᱦᱟᱸ ᱥᱤᱱᱟᱹᱜ ᱥᱟᱺᱜᱤᱧ ᱜᱮᱢ ᱪᱟᱞᱟᱜ ᱥᱚᱨᱠᱟᱨ ᱫᱚ ᱯᱩᱨᱟᱹᱜ ᱜᱮ ᱜᱚᱲᱚᱭ ᱮᱢᱚᱜ ᱠᱟᱱᱟ ᱱᱮᱛᱟᱨ ᱚᱱᱟ ᱯᱚᱭᱥᱟ ᱫᱤᱠ ᱞᱟᱹᱭ ᱢᱮ ᱡᱚᱛᱚ ᱫᱤᱠ ᱫᱮᱠᱮ ᱜᱮ ᱚᱱᱟ ᱯᱚᱭᱥᱟ ᱥᱮᱜ ᱜᱮ ᱵᱮᱥᱤ ᱜᱚᱲᱚ ᱫᱚ ᱡᱷᱚᱛᱚ ᱞᱮᱠᱟᱱᱟᱜ ᱜᱚᱲᱚ ᱜᱮ ᱮᱢᱚᱜ ᱠᱟᱱ ᱜᱮᱭᱟ ᱦᱮᱸ ᱵᱟ᱾
ᱦᱳᱭ ᱡᱮᱢᱚᱱ ᱱᱚᱜᱼᱚᱭ ᱨᱩᱣᱟᱹ ᱦᱟᱥᱩ ᱞᱟᱹᱜᱤᱫ ᱛᱮ ᱩᱱᱫᱟᱨᱟ ᱫᱚ ᱟᱸ ᱟᱵᱚ ᱢᱚᱫᱽᱫᱷᱮ ᱨᱮᱜᱮ ᱛᱟᱦᱮᱸ ᱠᱟᱱᱟ, ᱱᱤᱛᱚᱝ ᱢᱟ ᱜᱚᱴᱟ ᱫᱤᱥᱚᱢᱮ ᱮᱢ ᱨᱟᱱ ᱦᱚ ᱪᱚ ᱫᱟᱲᱮᱜᱼᱟ᱾ ᱛᱟᱞᱮ ᱱᱚᱣᱟ ᱱᱩᱱᱟᱹᱜ ᱜᱟᱱ ᱜᱚᱲᱚᱭ ᱮᱢᱚᱜ ᱠᱟᱱᱟᱭ ᱟᱢᱫᱚ ᱡᱩᱫᱤ ᱱᱤᱡᱮᱛᱮ ᱵᱟᱢ ᱢᱮᱸᱫ ᱞᱩᱛᱩᱨᱚᱜᱼᱟ ᱟᱫᱚ ᱟᱫᱚ ᱩᱱᱤ ᱠᱤ ᱟᱨᱮ ᱥᱟᱵ ᱤᱫᱤ ᱢᱮᱭᱟ᱾
ᱦᱮᱸ ᱛᱚ ᱵᱟᱠᱷᱟᱡ
ᱟᱨ ᱱᱚᱝᱠᱟ ᱪᱟᱥ ᱟᱵᱟᱫᱽ ᱠᱚᱨᱮ ᱦᱚᱸ ᱡᱟᱦᱟᱸᱭ ᱵᱚᱲᱚ ᱵᱚᱲᱚ ᱪᱟᱹᱥᱤ ᱠᱟᱱᱟ ᱠᱚ ᱦᱳᱲᱳ ᱠᱚ ᱫᱚᱢᱮ ᱦᱳᱭᱳᱜ ᱛᱟᱠᱚ᱾ ᱩᱝᱠᱩ ᱫᱚ ᱧᱮᱞᱢ ᱮᱸ ᱤᱭᱟᱹ ᱠᱚᱨᱮᱜ ᱜᱮᱠᱚ ᱞᱚᱴ ᱛᱮᱜᱮ ᱦᱩᱲᱩ ᱠᱚᱠᱚ ᱟᱠᱷᱨᱤᱧ ᱫᱟ᱾ ᱚᱱᱟ ᱞᱟᱹᱜᱤᱫᱤᱫ ᱛᱮᱦᱚᱸ ᱥᱚᱨᱠᱟᱨ ᱵᱮᱵᱚᱥᱛᱷᱟᱭ ᱦᱟᱛᱟᱣ ᱠᱟᱫᱟ ᱥᱮ ᱚᱸᱰᱮ ᱫᱚ ᱟᱨᱚ ᱵᱤᱥᱤ ᱧᱚᱜ ᱫᱟᱢ ᱛᱮᱢ ᱟᱹᱠᱷᱨᱤᱧ ᱫᱟᱲᱮᱜᱼᱟ᱾
ᱦᱮᱸ ᱡᱚᱛᱚ ᱨᱮᱜᱮ ᱠᱚᱥᱴᱚ ᱞᱮᱱᱠᱷᱟᱱᱡ ᱫᱚᱢ ᱯᱷᱚᱞ ᱫᱚᱢ ᱧᱟᱢ ᱜᱮᱭᱟ ᱚᱱᱟ ᱨᱮᱱᱟᱜ ᱫᱚ᱾ ᱚᱝᱠᱟ
ᱟᱫᱚ ᱱᱚᱣᱟ ᱠᱚᱫᱚ ᱱᱤᱡᱮ ᱛᱮᱜᱮ ᱠᱚᱨᱟᱣ ᱤᱫᱤ ᱫᱚ ᱦᱩᱭᱩᱜ ᱜᱮᱭᱟ ᱯᱳᱭᱞᱳ ᱯᱳᱭᱞᱳ ᱫᱚ ᱠᱚᱥᱴᱚ ᱫᱚ ᱦᱳᱭᱳᱜ ᱜᱮᱭᱟ᱾
ᱦᱮᱸ ᱯᱳᱭᱞᱳ ᱯᱩᱭᱞᱩ ᱫᱚ ᱠᱚᱥᱴᱚ ᱦᱩᱭᱩᱜ ᱜᱮᱭᱟ ᱚᱱᱠᱟ ᱠᱚᱥᱴᱚ ᱠᱟᱛᱮᱜ ᱜᱮ ᱠᱚᱨᱟᱣ ᱦᱩᱭᱩᱜᱼᱟ ᱾ ᱡᱚᱛᱚ ᱠᱟᱹᱢᱤ ᱨᱮᱜᱮ ᱱᱤᱛᱚᱜ ᱫᱚ ᱠᱚᱥᱴᱚ ᱫᱚ ᱞᱟᱜᱟᱜ ᱜᱮᱭᱟ ᱚᱠᱟᱴᱟᱜ ᱠᱟᱹᱢᱤ ᱦᱚᱸ ᱥᱚᱦᱚᱡᱽ ᱛᱮᱫᱚ ᱵᱟᱝ ᱦᱩᱭᱩᱜᱼᱟ ᱥᱮ ᱾
ᱦᱩᱸ ᱟᱫᱚ ᱠᱟᱹᱢᱤ ᱡᱩᱚᱫᱤ ᱥᱚᱞᱦᱮᱜ ᱟ ᱛᱟᱦᱚᱞᱮ ᱠᱷᱟᱱ ᱛᱚ ᱠᱟᱹᱢᱤ ᱫᱚ ᱪᱮᱫᱟᱜ ᱠᱚ ᱠᱟᱹᱢᱤᱭᱟ ᱾
ᱦᱮᱸ
ᱟᱨ ᱡᱚᱛᱚ ᱦᱚᱲ ᱜᱮ ᱚᱠᱚᱭ ᱦᱚᱸ ᱥᱮᱬᱟ ᱠᱟᱛᱮ ᱵᱟᱠᱚ ᱦᱮᱡ ᱟᱠᱟᱱᱟ, ᱠᱟᱹᱢᱤ ᱫᱠᱚ ᱢᱟᱱᱮ ᱥᱮᱬᱟ ᱟᱠᱟᱫᱟ ᱥᱮᱬᱟᱭ ᱫᱟᱠᱚ ᱥᱮᱼᱺ
ᱦᱮᱸ
ᱦᱚᱲ ᱠᱟᱱᱟ ᱵᱚᱱ ᱡᱷᱚᱛᱚ ᱠᱟᱹᱢᱤ ᱜᱮᱵᱚᱱ ᱫᱟᱲᱮᱭᱟᱜᱼᱟ ᱱᱚᱝᱠᱟᱱᱟᱜ ᱫᱚ ᱵᱟᱹᱱᱩᱜᱼᱟ ᱫᱷᱟᱹᱨᱛᱤ ᱨᱮ ᱡᱟᱦᱟᱸ ᱫᱚ ᱵᱟᱵᱚᱱ ᱠᱟᱹᱢᱤ ᱫᱟᱲᱮᱭᱟᱜᱼᱟ᱾
ᱪᱮᱥᱴᱟ ᱞᱮᱠᱷᱟᱡ ᱫᱚ ᱡᱚᱛᱚ ᱜᱮᱵᱚᱱ ᱫᱟᱲᱮᱭᱟᱜᱼᱟ, ᱚᱠᱟᱴᱟᱜ ᱠᱟᱹᱢᱤ ᱵᱟᱵᱚᱱ ᱫᱟᱲᱮᱭᱟᱜᱼᱟ ᱱᱚᱝᱠᱟᱱᱟᱜ ᱫᱚ ᱵᱟᱝ ᱠᱟᱱᱟ ᱟᱨᱼᱼ ᱥᱮᱬᱟ ᱠᱟᱛᱮᱜ ᱦᱚᱸ ᱱᱚᱜ ᱚᱚᱭ ᱵᱟᱵᱚᱱ ᱦᱮᱡ ᱟᱠᱟᱱᱟ ᱱᱚᱸᱜᱼ ᱚᱭ ᱵᱚᱱ ᱥᱮᱬᱟ ᱟᱠᱟᱫ ᱜᱮᱭᱟ ᱡᱚᱛᱚ ᱨᱚᱠᱚᱢ ᱠᱟᱹᱢᱤ ᱧᱮᱞ ᱛᱮᱜᱮᱼᱼ ᱚ ᱛᱚᱵᱚᱱ ᱥᱮᱬᱟᱭᱟ ᱥᱮ ᱾
ᱦᱚᱭ, ᱟᱫᱚ ᱚᱱᱮ ᱥᱟᱶᱨᱮ ᱛᱟᱦᱮᱟᱸᱱ ᱠᱷᱚᱱ ᱜᱮᱛᱚ ᱥᱮᱲᱟᱜᱼᱟ ᱾
ᱦᱮᱸ
ᱚᱱᱟ ᱞᱟᱹᱜᱤᱫ ᱛᱮᱫᱚ ᱟᱞᱟᱫᱟ ᱫᱚ ᱵᱟᱝ ᱠᱟᱹᱢᱤ ᱞᱟᱜᱟᱜᱼᱟ ᱾
ᱦᱚᱭ ᱦᱚᱭ
ᱟᱫᱚ ᱦᱟᱴ ᱯᱟᱛᱟ, ᱥᱮ ᱵᱩᱨᱩ ᱚᱨᱜᱮᱥᱴᱟᱨ ᱱᱚᱣᱟ ᱠᱚ ᱧᱮᱞ ᱠᱚᱫᱚ ᱫᱚᱢᱮᱼᱼ ᱠᱚ ᱪᱟᱞᱟᱜᱼᱟ ᱫᱚᱢᱮ ᱠᱚ ᱫᱟᱬᱟᱱᱟ, ᱟᱨ ᱡᱚᱠᱷᱚᱱ ᱟᱵᱚᱣᱟᱜ ᱥᱚᱢᱟᱡᱽ ᱨᱮᱱᱟᱝ ᱡᱟᱦᱟᱱᱟᱜ ᱠᱟᱢᱤ ᱠᱚ ᱦᱩᱭᱩᱜᱼᱟᱼᱼ ᱵᱟᱯᱞᱟ ᱵᱤᱦᱟᱹ ᱵᱷᱟᱸᱰᱟᱱ ᱪᱷᱟᱹᱴᱭᱟᱹᱨ ᱩᱱᱠᱚᱫᱚ ᱟᱫᱚ ᱵᱟᱝᱠᱚ ᱥᱩᱨᱩᱜᱼᱟ ᱾
ᱵᱟᱝ, ᱚᱱᱟ ᱯᱟᱛᱟ ᱪᱷᱟᱛᱟ ᱫᱚ ᱫᱚᱢᱮ ᱠᱚ ᱪᱟᱞᱟᱜᱼᱟ ᱮᱠᱫᱚᱢᱼᱼ
ᱟᱫᱚ ᱱᱤᱡᱮᱨᱟᱜ ᱞᱟᱠᱪᱟᱨ ᱠᱟᱢᱤ ᱨᱮᱫᱚ ᱵᱟᱢ ᱧᱟᱢ ᱠᱚᱣᱟ ᱛᱟᱭᱚᱢ ᱫᱟᱨᱟᱢ ᱠᱚ ᱞᱟᱹᱭᱟ ᱦᱮᱸ ᱱᱚᱝᱠᱟ ᱜᱮ ᱦᱟᱯᱲᱟᱢ ᱠᱚᱠᱚ ᱞᱟᱹᱭ ᱠᱟᱫᱟ ᱟᱫᱚᱼᱼ ᱚᱱᱠᱟ ᱠᱟᱛᱮᱜ ᱠᱟᱢᱤ ᱠᱚᱸᱦᱚᱸ ᱟᱰᱤ ᱩᱛᱟᱹᱨ ᱟᱫᱚᱜ ᱠᱟᱱᱟ ᱾
ᱟᱫᱚᱜ ᱜᱮᱭᱟ, ᱟᱫᱚ ᱦᱟᱱᱮ ᱥᱚᱴᱠᱟᱴ ᱛᱮᱠᱚ ᱯᱟᱨᱚᱢ ᱠᱟᱜ ᱠᱟᱱᱟ ᱡᱟᱸᱦᱟᱸ ᱞᱮᱠᱟ ᱵᱟᱝ ᱵᱟᱲᱟᱭ ᱞᱮᱠᱷᱟᱡ ᱫᱚ ᱟᱫᱚ ᱪᱮᱫᱼᱼ ᱪᱤᱠᱟᱹᱛᱮᱢ ᱯᱟᱨᱚᱢᱟ ᱵᱟᱢ ᱥᱮᱬᱟ ᱠᱟᱜ ᱠᱷᱟᱡ ᱫᱚ, ᱟᱫᱚ ᱦᱟᱯᱲᱟᱢ ᱠᱚᱢᱟᱼᱼ ᱫᱤᱱ ᱫᱚ ᱦᱟᱸᱜ ᱵᱟᱠᱚ ᱛᱟᱦᱮᱱᱟ ᱥᱮ ᱚᱝᱠᱟ ᱜᱮ ᱥᱮᱬᱟ ᱤᱫᱤ ᱦᱩᱭᱩᱜᱼᱟ ᱾
ᱦᱚᱭ
ᱥᱮ ᱵᱟᱝ, ᱟᱫᱚ ᱚᱱᱟ ᱦᱚᱸᱼᱼ ᱥᱩᱨᱩᱜ ᱦᱩᱭᱩᱜᱼᱟ ᱛᱚᱵᱮ ᱜᱮᱥᱮ ᱟᱢ ᱮ ᱥᱮᱬᱟ ᱫᱟᱲᱮᱭᱟᱢᱟ ᱵᱟᱠᱷᱟᱡ ᱫᱚ ᱪᱤᱠᱟᱹᱛᱮᱢ ᱥᱮᱬᱟᱭᱟ ᱟᱢ ᱦᱚᱸᱼᱼ ᱥᱩᱨ ᱵᱟᱢ ᱥᱩᱨ ᱞᱮᱱᱠᱷᱟᱡᱼᱼ
ᱦᱳ ᱢᱤᱫᱴᱮᱱ ᱠᱟᱢᱤ ᱠᱟᱥᱱᱤ ᱨᱮᱦᱚᱸ ᱵᱟᱢ ᱥᱩᱨᱩᱜᱼᱟ ᱾
ᱦᱩᱸ
ᱛᱤᱨᱮ ᱵᱷᱚᱡᱽ ᱠᱚ ᱮᱢᱚᱜᱼᱟ ᱡᱚᱢ ᱠᱟᱛᱮᱢ ᱫᱟᱹᱲᱟ ᱦᱟᱸᱜᱼᱼ
ᱦᱮᱸ ᱵᱷᱚᱡᱽ ᱮᱢ ᱡᱚᱢ ᱟᱨ ᱫᱟᱹᱲ ᱚᱱᱟᱜᱮ, ᱚᱱᱟᱜᱮᱢ ᱠᱚᱭᱚᱜ ᱠᱟᱜᱼᱟ ᱦᱟᱯᱮ ᱛᱤᱨᱮᱼᱼ ᱠᱚᱢᱚᱜᱼᱟ ᱦᱚᱦᱚᱭᱟᱠᱚ ᱛᱚ, ᱦᱩᱸᱼᱼ
ᱟᱨᱚ ᱡᱚᱛᱚ ᱠᱷᱚᱱ ᱫᱚ ᱢᱟᱭᱤᱠ ᱠᱚ ᱟᱜᱩᱣ ᱠᱟᱫᱟ ᱥᱮ ᱵᱟᱝ ᱦᱟᱸᱜ ᱠᱷᱟᱱ ᱮᱱᱮᱡ ᱦᱩᱭᱩᱜᱼᱟ ᱾
ᱦ ᱦᱚᱭ, ᱡᱮ ᱛᱩᱢᱫᱟᱜ ᱴᱟᱢᱟᱠ ᱨᱩᱧ ᱥᱮᱬᱟᱭᱟ ᱨᱩ ᱠᱟᱛᱮ ᱮᱱᱮᱡ ᱦᱩᱭᱩᱜᱼᱟ ᱚᱱᱟ ᱫᱚ ᱾ ᱵᱟᱝ ᱛᱟᱨ ᱢᱟᱱᱮ ᱢᱟᱭᱤᱠ ᱵᱚᱠᱥ ᱠᱚ ᱟᱜᱩᱭ ᱫᱟ ᱥᱮ ᱵᱟᱝ, ᱚᱱᱟ ᱨᱮᱱᱟᱜ ᱠᱷᱚᱵᱚᱨ ᱞᱟᱦᱟᱛᱮ ᱦᱟᱛᱟᱣ ᱦᱩᱭᱩᱜᱼᱟ᱾
ᱦᱩᱭ, ᱡᱟᱸᱦᱟᱸᱭ ᱜᱮ ᱵᱟᱯᱞᱟᱜ ᱠᱟᱱᱟᱭ ᱾ ᱦᱚᱲ ᱫᱚ ᱦᱚᱭᱛᱚ ᱢᱚᱱᱮᱭᱮᱫᱟᱭ ᱡᱟᱸᱦᱟᱸ ᱞᱮᱠᱟᱛᱤᱧ ᱯᱟᱨᱚᱢᱟ ᱟᱨᱼᱼ ᱥᱟᱭᱤᱰ ᱨᱮᱜᱮ ᱵᱤᱥᱤ ᱠᱚ ᱠᱩᱞᱤᱭᱭᱟ ᱛᱤᱱᱟᱹᱜ ᱢᱟᱨᱟᱝ ᱢᱟᱭᱤᱠᱮᱢ ᱟᱜᱩᱭ ᱫᱟ᱾
ᱦᱮᱸ ᱮᱠᱫᱚᱢ ᱚᱱᱟ ᱫᱚ ᱞᱟᱦᱟᱨᱮ ᱛᱤᱱᱟᱹᱜ ᱢᱟᱨᱟᱝ ᱢᱟᱭᱤᱠ ᱮᱢ ᱟᱜᱩᱭᱫᱟ ᱾
ᱦᱮᱸ
ᱟᱜᱩᱭ ᱫᱟᱢ ᱥᱮ ᱵᱟᱝ ᱟᱰᱤ ᱨᱚᱠᱚᱢ ᱮᱠᱫᱚᱢᱼᱼ
ᱦᱮᱸ ᱵᱟᱠᱷᱟᱱ ᱱᱤᱛᱚᱜ ᱡᱩᱫᱤ ᱟᱢ ᱥᱟᱶᱛᱟ ᱨᱮᱱᱟᱜ ᱜᱮ ᱡᱟᱦᱟᱱᱟᱜ ᱮᱢ ᱠᱩᱞᱤ ᱠᱚᱣᱟ ᱡᱮ ᱥᱟᱶᱛᱟ ᱨᱮᱼᱼ ᱥᱟᱶᱛᱟ ᱜᱮ ᱪᱮᱫ ᱠᱟᱱᱟ ᱥᱮ ᱥᱮᱣᱨᱟ ᱜᱮ ᱪᱮᱫ ᱠᱟᱱᱟ ᱚᱱᱟ ᱠᱚᱸᱦᱚᱸ ᱵᱟᱝᱠᱚ ᱞᱟᱹᱭ ᱫᱟᱲᱮᱭᱟᱜ ᱠᱟᱱᱟ ᱾
ᱦᱩᱸ
ᱡᱟᱸᱦᱟᱸᱭ ᱠᱚ ᱠᱟᱴᱤᱡᱼᱼ ᱠᱚ ᱧᱮ ᱢᱮᱫ ᱞᱩᱛᱩᱨᱟᱜ ᱠᱟᱱᱟ ᱱᱚᱣᱟ ᱠᱚ ᱤᱫᱤ ᱠᱟᱛᱮᱫ ᱥᱤᱠᱷᱱᱟᱹᱛ ᱤᱫᱤ ᱠᱟᱛᱮᱫ ᱩᱱᱠᱩ ᱜᱮ ᱠᱟᱹᱴᱤᱡ ᱠᱚ ᱵᱟᱰᱟᱭᱟ ᱟᱨ ᱵᱟᱠᱤ ᱫᱚ ᱵᱟᱠᱚ ᱵᱟᱰᱟᱭᱟ ᱾
ᱦᱳᱭ ᱦᱳᱭ ᱚᱱᱟ ᱵᱟᱢ ᱢᱮᱱ